ᱦᱩ ᱡᱚᱦᱟᱨ ᱜᱮ ᱜᱚᱢᱠᱮ
ᱦᱩᱸ ᱡᱚᱦᱟᱨ ᱜᱮ ᱡᱚᱦᱟᱨ ᱜᱮ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱫᱟ
ᱪᱮᱫ ᱦᱚᱸ ᱵᱟᱝᱜᱮ ᱱᱚᱜᱼᱚᱭ ᱛᱚ ᱚᱲᱟᱜ ᱫᱷᱟᱨᱮ ᱫᱩᱲᱩᱵ ᱦᱩᱭ ᱟᱠᱟᱱᱟ
ᱟᱪᱪᱷᱟ ᱟᱪᱪᱷᱟ
ᱯᱤᱸᱰᱟᱹ ᱨᱮ ᱥᱮᱫ
ᱦᱩ ᱦᱮᱸ ᱦᱮᱸ ᱜᱚᱝᱠᱮ ᱦᱩ ᱜᱚᱝᱠᱮ ᱡᱚᱢ ᱵᱟᱲᱟ ᱠᱚᱫᱚ ᱦᱩᱭ ᱠᱟᱱᱟ ᱟᱫᱚ ᱟᱞᱤᱧ ᱦᱚᱸ ᱚᱱᱟ ᱠᱩᱞᱦᱤ ᱥᱮᱫ ᱨᱮᱜᱮᱞᱤᱧ ᱦᱮᱡ ᱠᱟᱱᱟ ᱛᱟᱦᱚᱞᱮ ᱠᱟᱹᱴᱤᱡ ᱞᱤᱧ ᱡᱤᱨᱟᱹᱣ ᱵᱟᱲᱟ ᱠᱟᱱᱟ
ᱟᱪᱪᱷᱟ
ᱟᱨ ᱚᱱᱠᱟ ᱛᱚᱵᱮ ᱟᱨ ᱠᱤ ᱧᱮᱞ ᱵᱟᱲᱟ ᱦᱩᱭᱩᱜ ᱠᱟᱱᱟ ᱪᱮᱫ ᱠᱚ ᱪᱤᱠᱟᱹ ᱵᱟᱲᱟᱭ ᱦᱩᱭᱩᱜᱼᱟ ᱦᱟᱯᱮᱱ ᱫᱤᱱ ᱨᱮ ᱚᱱᱠᱟ ᱟᱵᱚᱣᱟᱜ ᱠᱟᱹᱢᱤ ᱠᱟᱹᱢᱤ ᱠᱟᱜ ᱠᱟᱹᱢᱤ ᱠᱚᱛᱚ ᱵᱟᱹᱱᱩᱜ ᱛᱟᱵᱚᱱᱟ ᱟᱵᱚᱣᱟᱜ ᱫᱚ ᱟᱨ ᱱᱚᱠᱟ ᱧᱟᱢ ᱦᱚᱸ ᱵᱟᱵᱚᱱ ᱧᱟᱢ ᱵᱟᱲᱟᱭᱫᱟ
ᱦᱮᱸ ᱦᱮᱸ ᱟᱵᱚ ᱢᱟ ᱠᱟᱹᱢᱤ ᱢᱟ ᱵᱟᱵᱚᱱ ᱧᱟᱢ ᱫᱟᱲᱮᱭᱟᱜᱼᱟ ᱸ ᱟᱪᱪᱷᱟ ᱜᱚᱝᱠᱮ ᱛᱚᱵᱮ ᱱᱤᱛᱚᱜ ᱫᱚᱵᱮᱱ ᱵᱟ ᱥᱮᱱ ᱵᱟᱦᱟ ᱵᱚᱸᱜᱟ ᱥᱮᱱ ᱞᱟᱝ ᱨᱚᱯᱚᱲ ᱧᱚᱜᱚᱜᱼᱟ ᱛᱚᱵᱮ ᱠᱷᱟᱱ
ᱟᱪᱪᱷᱟ ᱟᱪᱪᱷᱟ ᱟᱪᱪᱷᱟ ᱟᱰᱤ
ᱦ ᱦᱚᱭᱛᱚ ᱱᱚᱜᱼᱚᱭ ᱛᱚ ᱵᱟᱦᱟ ᱨᱮᱭᱟᱜ ᱥᱤᱱ ᱦᱚᱸ ᱥᱮᱴᱮᱨ ᱜᱚᱫ ᱮᱱ ᱛᱟᱵᱚᱱᱟ
ᱦᱩ ᱵᱟᱦᱟᱱᱟᱜ ᱥᱮᱴᱮᱨᱚᱜ ᱠᱟᱱ ᱛᱟᱵᱚᱱᱟ
ᱡᱚᱦᱟᱨ ᱜᱮ
ᱦᱳᱭ ᱦᱳᱭ ᱟᱨ ᱵᱮᱥᱤ ᱪᱟᱸᱫᱚ ᱛᱚ ᱵᱟᱹᱱᱩᱜ ᱛᱟᱵᱚᱱᱟ ᱦᱟᱸᱜ ᱦᱚᱭᱛᱚ ᱥᱚᱨᱦᱟᱭ ᱦᱩᱭᱩᱜ-ᱟ ᱱᱚᱜ-ᱚᱭ ᱛᱚ ᱫᱟᱸᱥᱟᱭ ᱵᱚᱸᱜᱟ ᱛᱚ ᱯᱟᱨᱚᱢ ᱥᱮᱴᱮᱨ ᱦᱤᱡᱩᱜ ᱠᱟᱱᱟ ᱫᱟᱸᱥᱟᱭ ᱯᱟᱨᱚᱢ ᱞᱮᱠᱷᱟᱱ ᱜᱮ ᱦᱟᱸᱜ ᱛᱚ ᱵᱟᱦᱟ ᱦᱟᱸᱜ ᱚᱱᱛᱮ ᱮᱛᱚᱦᱚᱵᱚᱜ ᱛᱟᱵᱚᱱᱟ
ᱩᱸ ᱦᱮᱸ
ᱛᱟᱦᱚᱞᱮ ᱜᱚᱝᱠᱟ ᱟᱹᱞᱤᱧ ᱱᱚᱣᱟ ᱞᱤᱧ ᱞᱟᱹᱭᱮᱫ ᱛᱟᱦᱮᱫ ᱢᱟᱱᱮ ᱵᱟᱦᱟ ᱵᱟᱦᱟ ᱵᱚᱸᱜᱟᱨᱮ
ᱦᱮᱸ
ᱦᱮᱸ ᱪᱮᱫ ᱞᱮᱠᱟ ᱟᱨᱠᱤ ᱟᱵᱚ ᱥᱟᱯᱲᱟᱣ ᱞᱮᱠᱟᱱᱟᱜ ᱵᱷᱟᱜᱤᱜᱼᱟ ᱥᱮ ᱮ ᱪᱮᱫ ᱞᱮᱠᱟ ᱵᱚᱱ ᱠᱚᱨᱟᱣ ᱞᱮᱠᱷᱟᱱ ᱟᱨᱠᱤ ᱢᱚᱸᱡᱽᱛᱮ ᱯᱟᱨᱚᱢᱚᱜ ᱛᱟᱵᱚᱱᱟ ᱵᱟᱦᱟ ᱵᱚᱸᱜᱟ ᱴᱟᱜ
ᱟᱪᱪᱷᱟ ᱜᱚᱝᱠᱮ ᱟᱹᱰᱤ ᱱᱟᱯᱟᱭ ᱟᱹᱰᱤ ᱱᱟᱯᱟᱭ ᱠᱟᱛᱷᱟ ᱠᱚ ᱵᱤᱱ ᱞᱟᱹᱭ ᱠᱮᱜ-ᱟ
ᱦᱩ
ᱵᱟᱦᱟ ᱵᱟᱦᱟ ᱫᱚ ᱡᱟᱦᱟᱜ ᱦᱩ ᱵᱟᱦᱟ ᱫᱚ ᱡᱟᱦᱟᱸ ᱟᱵᱚ ᱯᱟᱹᱦᱤᱞ ᱠᱷᱚᱱᱟᱜ ᱜᱮᱵᱚᱱ ᱥᱮᱵᱚᱱ ᱢᱟᱱᱟᱣ ᱟᱹᱜᱩ ᱠᱟᱜ-ᱟ ᱥᱮᱵᱚᱱ ᱯᱟᱞᱚᱱ ᱟᱠᱟᱟᱜ-ᱟ
ᱦᱳᱭ
ᱡᱟᱦᱟᱸ ᱫᱚ ᱡᱟᱦᱟᱱᱟᱜ ᱡᱤᱱᱤᱥ ᱠᱚ ᱵᱟᱝ ᱜᱟᱱᱚᱜ ᱞᱮᱠᱟᱱᱟᱜ ᱦᱚᱸ ᱵᱟᱵᱚᱱ ᱜᱟᱱ ᱦᱚᱪᱚ ᱟᱠᱟᱫᱟ
ᱮᱠᱫᱚᱢ ᱜᱮ
ᱟᱫᱚ ᱟᱵᱚᱣᱟᱜ ᱢᱟ ᱢᱟᱨᱟᱝ ᱚᱱᱠᱟᱱ ᱵᱟᱦᱟ ᱥᱚᱢᱚᱭ ᱢᱟ ᱟᱹᱰᱤᱜᱟᱱ ᱜᱮᱵᱚᱱ ᱠᱟᱹᱢᱤ ᱵᱟᱲᱟᱭ ᱜᱮᱭᱟ ᱛᱚ
ᱦᱩᱸ
ᱟᱫᱚ ᱵᱟᱦᱟ ᱨᱮᱭᱟᱜ ᱫᱚ ᱪᱮᱫ ᱤᱧ ᱞᱟᱹᱭ ᱟᱵᱤᱱᱟ ᱜᱚᱝᱠᱮ ᱚᱱᱠᱟᱱᱟᱜ ᱢᱟᱱᱮ ᱚᱠᱟ ᱞᱮᱠᱟ ᱞᱮ ᱵᱟᱦᱟᱜ-ᱟ ᱥᱮ ᱟᱞ ᱥᱮᱱᱟᱜ ᱵᱟᱦᱟ ᱠᱚ ᱨᱮᱱᱟᱜ ᱥᱟᱯᱲᱟᱣ ᱠᱚ ᱥᱮ ᱚᱱᱠᱟ
ᱦᱳᱭ ᱜᱚᱝᱠᱮ ᱢᱟᱱᱮ ᱵᱟᱦᱟ ᱵᱚᱸᱜᱟ ᱨᱮ ᱟᱵᱚ ᱢᱟᱱᱮ ᱪᱮᱫ ᱞᱮᱠᱟ ᱵᱚᱱ ᱥᱟᱯᱲᱟᱜ-ᱟ ᱥᱮ ᱯᱩᱭᱞᱩ ᱟᱵᱚᱣᱟᱜ ᱢᱟᱱᱮ ᱵᱟᱦᱟ ᱵᱚᱸᱜᱟ ᱴᱟᱜ ᱪᱮᱫ ᱠᱟ ᱠᱟᱛᱮᱫ ᱮᱛᱚᱦᱚᱵ ᱮᱛᱚᱦᱚᱵᱚᱜ-ᱟ ᱥᱮ ᱯᱳᱭᱞᱳ ᱫᱤᱱ ᱪᱮᱫ ᱞᱮᱠᱟ ᱦᱩᱭᱩᱜ ᱛᱟᱵᱚᱱᱟ ᱢᱟᱱᱮ ᱡᱷᱚᱛᱚ ᱠᱷᱚᱱ ᱯᱩᱭᱞᱟᱹ ᱨᱮ ᱡᱟᱦᱟᱸ ᱵᱚᱱ ᱵᱟᱦᱟᱜ-ᱟ ᱦᱳᱭ ᱥᱮ ᱩᱱ ᱡᱚᱠᱷᱚᱱ ᱢᱟᱱᱮ ᱛᱤᱱᱟᱹᱜ ᱫᱤᱱ ᱛᱮᱵᱚᱱ ᱵᱟᱦᱟᱜ-ᱟ
ᱜᱚᱝᱠᱮ ᱟᱫᱚ ᱵᱟᱦᱟ ᱢᱟ ᱡᱷᱚᱛᱚ ᱜᱚᱴᱟ ᱜᱮᱵᱚᱱ ᱵᱟᱦᱟᱜ-ᱟ ᱟᱫᱚ ᱜᱚᱴᱟ ᱥᱮᱱ ᱢᱟᱛᱚ ᱚᱠᱟ ᱞᱮᱠᱟ ᱛᱮᱵᱚᱱ ᱵᱟᱦᱟᱜ-ᱟ ᱡᱚᱛᱚ ᱦᱚᱲ ᱢᱟ ᱵᱟᱵᱚᱱ ᱥᱚᱢᱟᱱ ᱜᱮᱭᱟ ᱵᱚᱞᱮ ᱟᱯᱮ ᱥᱮᱫ
ᱦᱳᱭ ᱟᱞᱮᱥᱮ ᱫᱚ ᱜᱚᱝᱠᱮ ᱱᱚᱝᱠᱟ ᱡᱮ ᱯᱳᱭᱞᱳ ᱦᱤᱞᱳᱜ ᱫᱚ ᱩᱢ ᱢᱟᱸᱦᱟ ᱦᱩᱭᱩᱜ-ᱟ ᱦᱳᱭᱥᱮ ᱟᱨ ᱫᱚᱥᱟᱨ ᱫᱤᱱ ᱦᱤᱞᱳᱜ ᱫᱚ ᱥᱟᱹᱨᱫᱤ ᱢᱟᱦᱟ ᱟᱨ ᱛᱮᱥᱟᱨ ᱫᱤᱱ ᱦᱤᱞᱳᱜ ᱫᱚ ᱡᱟᱦᱟᱸ ᱠᱚ ᱞᱟᱹᱭᱟ
ᱵᱟᱥᱠᱮ ᱵᱟᱥᱠᱮ ᱵᱟᱥᱠᱮ ᱢᱟᱦᱟ ᱠᱟᱱᱟ
ᱦᱳᱭ ᱦᱳᱭ ᱛᱟᱞᱦᱮ ᱜᱚᱝᱠᱮ ᱟᱯᱮᱥᱮᱫ ᱫᱚ ᱛᱟᱞᱦᱮ ᱪᱮᱫ ᱞᱮᱠᱟ ᱚᱱᱠᱟ ᱜᱮ ᱦᱩᱭᱩᱜ-ᱟ ᱥᱮ ᱟᱞᱟᱫᱟ ᱠᱟᱨ ᱛᱮᱜᱮ ᱦᱩᱭᱩᱜ-ᱟ
ᱜᱚᱝᱠᱮ ᱟᱞᱮᱥᱮᱱ ᱫᱚ ᱟᱞᱟᱫᱟ ᱧᱚᱜ ᱜᱮ ᱟᱞᱮᱥᱮᱱ ᱫᱚ ᱢᱤᱫ ᱫᱤᱱ ᱵᱟᱨᱫᱤᱱ ᱛᱮᱜᱮ ᱞᱮ ᱥᱟᱹᱨᱫᱤᱭᱟ ᱩᱢ ᱮᱸ ᱢᱤᱫ ᱫᱤᱱ ᱫᱚᱞᱮ ᱩᱢᱚᱜ-ᱟ ᱛᱟᱨ ᱫᱚᱥᱟᱨ ᱫᱤᱱ ᱫᱚᱞᱮ ᱥᱟᱨᱫᱤᱭᱟ
ᱦᱳᱭ ᱟᱨ ᱛᱮᱥᱟᱨ ᱫᱤᱱ ᱢᱟᱱᱮ ᱵᱟᱞᱮ ᱢᱟᱦᱟ ᱢᱟᱱᱮ ᱡᱟᱦᱟᱸ ᱠᱚ ᱞᱟᱹᱭᱟ ᱵᱟᱥᱠᱮ ᱢᱟᱦᱟ ᱚᱱᱟ ᱠᱚᱫᱚ ᱵᱟᱝ ᱦᱩᱭᱩᱜ ᱛᱟᱯᱮ ᱜᱮᱭᱟ
ᱦᱮ ᱜᱚᱢᱠᱮ ᱟᱞᱮᱥᱮᱱ ᱫᱚ ᱚᱱᱟ ᱵᱟᱥᱠᱮ ᱢᱟᱸᱦᱟ ᱫᱚ ᱵᱟᱞᱮ ᱢᱟᱱᱟᱣ ᱜᱮᱭᱟ
ᱦᱩᱸ
ᱵᱩᱡᱷᱟᱹᱣ ᱠᱮᱫᱟ ᱞᱤᱧ ᱦᱳᱭ ᱢᱟᱱᱮ ᱢᱟᱱᱮ ᱟᱵᱚ ᱨᱮᱱ ᱥᱟᱱᱛᱟᱲ ᱚᱱᱮ ᱟᱹᱰᱤ ᱟᱹᱰᱤ ᱜᱟᱱ ᱡᱟᱭᱜᱟ ᱠᱚᱨᱮᱜᱮ ᱢᱮᱱᱟᱜ ᱠᱚᱣᱟ ᱥᱮ
ᱦᱮᱸ ᱜᱚᱝᱠᱮ ᱟᱹᱰᱤ ᱨᱚᱠᱚᱢ ᱯᱟᱹᱦᱤᱞ ᱚᱠᱟ ᱞᱮᱠᱟ ᱠᱟᱛᱮᱜ ᱠᱚ ᱢᱟᱱᱟᱣ ᱟᱹᱜᱩ ᱠᱟᱜ-ᱟ ᱚᱱᱠᱟ ᱜᱮᱛᱚ ᱵᱚᱱ ᱢᱟᱱᱟᱣ ᱟᱹᱜᱩᱭᱟ ᱟᱫᱚ ᱡᱚᱛᱚ ᱦᱚᱲ ᱜᱳᱴᱟ ᱥᱮᱱ ᱫᱚ ᱥᱚᱢᱟᱱ ᱛᱮᱫᱚ ᱵᱟᱵᱚᱱ ᱢᱟᱱᱟᱣᱮᱜ-ᱟ ᱢᱤᱫᱥᱮᱱ ᱫᱚ ᱯᱮ ᱫᱤᱱ ᱯᱮ ᱫᱤᱱ ᱛᱮᱠᱚ ᱢᱟᱱᱟᱣᱟ ᱵᱷᱟᱜᱤ ᱫᱤᱱ ᱯᱮ ᱫᱤᱱ ᱠᱚ ᱢᱟᱱᱟᱣ ᱞᱮᱠᱷᱟᱱ ᱵᱷᱟᱹᱜᱤ ᱧᱚᱜ ᱠᱚ ᱵᱩᱡᱷᱟᱹᱣ ᱟᱨ ᱟᱞᱮ ᱥᱮᱱ ᱫᱚ ᱵᱟᱨ ᱫᱤᱱ ᱠᱚ ᱢᱟᱱᱟᱣᱟ
ᱦᱩᱸ ᱢᱟᱱᱮ ᱜᱚᱝᱠᱮ ᱚᱠᱟᱴᱟᱜ ᱛᱮ ᱢᱟᱱᱮ ᱵᱷᱟᱜᱤᱭᱟ ᱢᱟᱱᱮ ᱡᱟᱦᱟᱸ ᱵᱟᱨ ᱫᱤᱱ ᱛᱮᱠᱚ ᱢᱟᱱᱟᱣᱟ ᱥᱮ ᱯᱮ ᱫᱤᱱ ᱛᱮ ᱡᱟᱦᱟᱸ ᱠᱚ ᱢᱟᱱᱟᱣ ᱟ ᱚᱱᱟᱴᱟᱜ ᱛᱮ ᱵᱷᱟᱜᱮᱜᱼᱟ
ᱜᱚᱝᱠᱮ ᱯᱮ ᱫᱤᱱ ᱛᱮᱠᱷᱟᱱ ᱫᱚ ᱵᱷᱟᱜᱤᱜᱼᱟ ᱪᱮᱫᱟᱜ ᱥᱮ ᱢᱤᱫ ᱫᱤᱱ ᱫᱚ ᱩᱢ ᱩᱢ ᱮᱱᱟᱯᱮ ᱩᱢ ᱠᱟᱛᱮ ᱫᱚᱥᱟᱨ ᱫᱤᱱ ᱫᱚᱯᱮ ᱥᱟᱹᱨᱫᱤ ᱠᱮᱫᱟ ᱥᱟᱹᱨᱫᱤ ᱠᱟᱛᱮᱫ ᱡᱟᱭᱜᱮ ᱯᱮᱲᱟ ᱠᱚᱠᱚ ᱛᱟᱦᱮᱱᱟ ᱥᱮ ᱚᱱᱠᱟ ᱥᱟᱹᱝᱜᱤᱧ ᱥᱟᱹᱝᱜᱤᱧ ᱨᱮᱱ ᱚᱲᱟᱜ ᱠᱚ ᱵᱟᱠᱚ ᱪᱟᱞᱟᱣ ᱫᱟᱲᱮᱭᱟᱜ-ᱟ ᱩᱱᱠᱩ ᱦᱚᱨᱟ ᱛᱚ ᱩᱱᱠᱩ ᱦᱚᱸ ᱛᱚ ᱨᱟᱹᱥᱠᱟᱹ ᱜᱮᱠᱚ ᱦᱮᱡ ᱟᱠᱟᱱᱟ
ᱦᱳᱭ
ᱟᱫᱚ ᱩᱱᱠᱩ ᱦᱚᱸ ᱛᱟᱨ ᱫᱚᱥᱟᱨ ᱦᱤᱞᱚᱜ ᱦᱚᱸᱠᱚ ᱮᱱᱮᱡᱼᱟ ᱥᱮᱠᱚ ᱥᱮᱨᱮᱧ ᱥᱮᱨᱮᱧ ᱵᱟᱲᱟᱭ ᱡᱟᱦᱟᱸ ᱜᱮ ᱵᱚᱸᱜᱟ ᱥᱟᱨᱮᱡ ᱵᱚᱸᱜᱟ ᱥᱟᱨᱮᱡ ᱠᱚᱠᱚ ᱪᱮᱯᱮᱡ ᱦᱟᱹᱴᱤᱧ ᱡᱚᱝ ᱛᱮ ᱨᱟᱹᱥᱠᱟᱹ ᱧᱚᱜ ᱨᱟᱹᱥᱠᱟᱹ ᱧᱚᱜᱟ ᱦᱮᱸ
ᱦᱳᱭ ᱛᱚ ᱜᱚᱢᱠᱮ ᱢᱟᱱᱮ ᱟᱹᱞᱤᱧ ᱱᱚᱣᱟ ᱞᱤᱧ ᱞᱟᱹᱭᱫᱟ ᱡᱮ ᱡᱟᱦᱟᱸ ᱯᱩᱭᱭᱞᱳ ᱨᱮ ᱚᱠᱟᱴᱟᱜ ᱢᱟᱦᱟ ᱦᱩᱭᱩᱜᱼᱟ ᱩᱢ ᱢᱟᱦᱟ ᱦᱳᱭ ᱥᱮ
ᱩᱢ ᱢᱟᱸᱦᱟ ᱦᱮᱸ
ᱦᱚᱭ ᱛᱚ ᱜᱚᱝᱠᱮ ᱟᱯᱮᱥᱮᱫ ᱫᱚ ᱩᱢ ᱢᱟᱦᱟ ᱫᱚ ᱢᱟᱱᱮ ᱪᱮᱫ ᱞᱮ ᱠᱟ ᱦᱩᱭᱩᱜ-ᱟ? ᱦ ᱢᱟᱱᱮ ᱯᱩᱭᱞᱩ ᱯᱩᱭᱞᱩ ᱠᱷᱚᱱ ᱠᱟᱹᱴᱤᱡ ᱞᱟᱹᱭ ᱞᱮᱠᱷᱟᱱ ᱢᱟᱱᱮ ᱟᱹᱞᱤᱧ ᱞᱤ ᱵᱩᱡᱷᱟᱹᱣ ᱧᱟᱢ ᱧᱟᱢ ᱫᱟᱲᱮᱭᱟᱜ-ᱟ
ᱯᱩᱭᱞᱩ ᱟᱹᱞᱮ ᱥᱮᱱ ᱫᱚ ᱯᱩᱭᱞᱩ ᱜᱚᱢᱠᱮ ᱡᱟᱦᱟ ᱫᱚ ᱩᱢ ᱢᱟᱦᱟᱸ ᱤᱧ ᱡᱚᱠᱷᱚᱱ ᱫᱚ ᱟᱞᱮ ᱫᱚ ᱱᱤᱥᱟᱹ ᱠᱚ ᱵᱟᱞᱮ ᱪᱟᱹᱼᱼ ᱵᱟᱞᱮ ᱪᱚᱞᱟ ᱡᱟᱦᱟᱸ ᱫᱚ ᱪᱮᱞᱟᱝ ᱪᱮᱞᱟᱝ ᱨᱮ ᱥᱮᱸᱜᱮᱞ ᱵᱟᱞᱮ ᱡᱩᱞᱟ ᱪᱩᱞᱦᱟᱹ ᱠᱚᱨᱮ
ᱮᱠᱫᱚᱢ ᱮᱠᱫᱚᱢ ᱜᱚᱢᱠᱮ ᱡᱟᱦᱟᱸ ᱜᱮᱵᱤᱱ ᱞᱟᱹᱭ ᱟᱠᱟᱫ
ᱟᱫᱚ ᱮᱠᱷᱮᱱ ᱩᱸᱻ ᱢᱟᱱᱮ ᱩᱯᱟᱹᱥ ᱛᱮᱜᱮᱞᱮ ᱛᱟᱦᱮᱱᱟ ᱵᱟᱨ ᱫᱤᱱ ᱩᱯᱟᱹᱥ ᱛᱮᱞᱮ ᱛᱟᱦᱮᱱᱟ ᱛᱟ ᱯᱚᱨᱮ ᱫᱚᱥᱟᱨ ᱡᱟᱦᱟᱸ ᱦᱤᱞᱚᱜ ᱞᱮ ᱥᱟᱹᱨᱫᱤᱭᱟ ᱤᱱᱟᱹ ᱦᱤᱞᱚᱜ ᱛᱮᱫ ᱜᱮ ᱡᱟᱜᱮ ᱥᱚᱲᱮ ᱦᱩᱭᱩᱜ-ᱟ ᱟᱫᱚ ᱤᱱ ᱡᱚᱠᱷᱚᱱ ᱜᱮᱞᱮ ᱡᱚᱢ ᱦᱟᱹᱴᱤᱧᱟᱹ ᱟᱨ ᱤᱱ ᱡᱚᱠᱷᱚᱡ ᱜᱮ ᱥᱟᱹᱨᱫᱤ ᱥᱚᱢᱚᱭ ᱜᱮ ᱡᱚᱛᱚ ᱦᱚᱲ ᱜᱮ ᱤᱱᱟᱹ ᱵᱷᱩᱼᱼ ᱟᱺᱻ ᱦᱟᱹᱴᱤᱧ ᱟᱠᱚ ᱪᱮᱯᱮᱡ ᱦᱟᱹᱴᱤᱧ ᱟᱠᱚᱣᱟᱞᱮ ᱡᱟᱜᱮ ᱯᱮᱲᱟ ᱯᱟᱹᱦᱲᱟᱹ ᱠᱚᱠᱚ ᱦᱮᱡ ᱟᱠᱟᱜ ᱵᱚᱱᱟ ᱩᱱᱠᱩ ᱠᱚ ᱵᱟᱠᱷᱨᱟ ᱛᱮ ᱚᱱᱠᱟ ᱟᱞᱮ ᱟᱯ ᱥᱮᱱ ᱫᱚ ᱜᱚᱝᱠᱮ ᱟᱞᱮᱫ ᱫᱚ ᱱᱚᱜᱼ ᱱᱚᱝᱠᱟ ᱞᱮ ᱢᱟᱱᱟᱣᱟ ᱟᱫᱚ ᱜᱚᱝᱠᱮ ᱟᱯᱮᱥᱮᱱ ᱚᱠᱟᱥᱮᱱ ᱚᱠᱟ ᱞᱮᱠᱟ ᱠᱚ ᱢᱟᱱᱟᱣᱟ
ᱦᱳᱭ, ᱟᱞᱮ ᱥᱮᱫ ᱫᱚ ᱱᱚᱝᱠᱟ ᱦᱩᱭᱩᱜ-ᱟ ᱡᱮ ᱡᱮ ᱦᱤᱞᱚᱜ ᱩᱢᱟ ᱦᱟᱸᱜ ᱦᱳᱭ ᱥᱮ ᱩᱱ ᱦᱤᱞᱚᱜ ᱫᱚ ᱵᱤᱨ ᱛᱮᱠᱚ ᱪᱟᱞᱟᱜᱼᱟ ᱦᱮᱸᱥᱮ ᱟᱨ ᱵᱤᱨ ᱵᱤᱨ ᱠᱷᱚᱱ ᱥᱟᱨᱡᱚᱢ ᱫᱟᱨᱮ ᱠᱚᱠᱚ ᱢᱟᱜ ᱟᱹᱜᱩᱭᱟ ᱟᱨ ᱡᱟᱦᱮᱨ ᱠᱚ ᱛᱟᱞᱟᱵᱟ ᱩᱱ ᱦᱤᱞᱚᱜ ᱫᱚ
ᱩᱸᱜ
ᱟᱨ ᱦᱳᱭ ᱟᱨ ᱩᱱ ᱦᱤᱞᱚᱜ ᱫᱚ ᱡᱟᱦᱮᱨ ᱠᱚ ᱫᱟᱞᱚᱵᱽ ᱵᱟᱲᱟ ᱠᱟᱛᱮᱫ ᱛᱟᱦᱚᱞᱮ ᱥᱟᱨᱫᱤ ᱢᱟᱦᱟ ᱦᱤᱞᱟᱹᱜ ᱦᱮᱸᱥᱮ ᱩᱱ ᱦᱤᱞᱚᱜ ᱫᱚ ᱵᱚᱸᱜᱟ ᱵᱩᱨᱩ ᱦᱩᱭᱩᱜᱼᱟ᱾
ᱟᱪᱪᱷᱟ ᱜᱚᱝᱠᱮ ᱪᱮᱫ ᱟᱸᱡᱚᱢᱚᱜ ᱠᱟᱱᱟ ᱥᱮ ᱪᱮᱫ ᱠᱟᱹᱴᱤᱡ ᱵᱤᱧ ᱥᱟᱦᱟ ᱧᱚᱜᱚᱜᱼᱟ᱾
ᱩᱸᱜ ᱮᱴᱟᱜ ᱠᱤᱪᱷᱩ ᱚᱱᱮ ᱨᱟᱜ ᱠᱚ ᱟᱸᱡᱚᱢᱚᱜ ᱠᱟᱱᱟ ᱥᱮ,
ᱦᱮᱸ ᱜᱚᱢᱠᱮ ᱟᱸᱡᱚᱢ ᱧᱟᱢᱚᱜ
ᱟᱪᱪᱷᱟ ᱟᱪᱪᱷᱟ ᱟᱪᱪᱷᱟ, ᱜᱚᱝᱠᱮ ᱱᱤᱛᱚᱜ ᱟᱸᱡᱚᱢ ᱠᱟᱱᱟ ᱥᱮ?
ᱦᱮᱸ ᱜᱚᱝᱠᱮ ᱱᱤᱛᱚᱜ ᱟᱹᱵᱤᱱ ᱥᱟᱨᱫᱤ ᱤᱫᱤ ᱠᱮᱫ
ᱮᱠᱫᱚᱢ ᱮᱠᱫᱚᱢ ᱛᱟᱦᱚᱞᱮ ᱥᱟᱨᱫᱤ ᱢᱟᱦᱟ ᱦᱤᱞᱚᱜ ᱫᱚ ᱟᱞᱮ ᱚᱱᱮ ᱵᱚᱸᱜᱟ ᱵᱩᱨᱩ ᱦᱩᱭᱩᱜ-ᱟ᱾ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱡᱮ ᱯᱩᱭᱞᱩ ᱨᱮ ᱟᱞᱮᱭᱟᱜ ᱵᱚᱸᱜᱟ ᱵᱩᱨᱩ ᱠᱚ ᱦᱩᱭᱩᱜᱼᱟ᱾ ᱩᱱᱟᱹᱜ ᱩᱯᱟᱹᱥ ᱛᱮᱜᱮ ᱦᱩᱭᱩᱜᱼᱟ, ᱦᱮᱸ ᱥᱮ ᱡᱷᱚᱛᱚ ᱦᱚᱲᱟᱜ ᱢᱟᱱᱮ ᱯᱩᱬ ᱜᱮᱸᱫᱟᱜ, ᱯᱩᱬ ᱫᱷᱩᱛᱤ ᱵᱟᱸᱫᱮ ᱠᱟᱛᱮᱫ ᱠᱚ ᱦᱤᱡᱩᱜᱼᱟ ᱵᱚᱸᱜᱟ ᱵᱩᱨᱩ ᱠᱚ ᱦᱩᱭᱩᱜᱼᱟ᱾ ᱛᱟᱯᱚᱨ ᱡᱟᱦᱟᱸ ᱡᱟᱦᱮᱨ ᱥᱚᱲᱮ ᱡᱮ ᱵᱚᱱ ᱞᱟᱹᱭ ᱞᱟᱹᱭ ᱟ
ᱦᱮᱸ ᱦᱮᱸ ᱮ ᱜᱚᱝᱠᱮ ᱚᱱᱟ ᱫᱚ
ᱱᱮ ᱟᱹᱞᱤᱧ ᱦᱚᱸ ᱚᱱᱠᱟ ᱫᱚ ᱵᱟᱝ ᱞᱤᱧ ᱪᱟᱞᱟᱣ ᱵᱟᱲᱟᱣ ᱟᱠᱟᱱᱟ ᱥᱮ ᱚᱱᱠᱟ ᱟᱵᱚᱣᱟᱜ ᱢᱟᱱᱮ ᱡᱟᱦᱟᱸ ᱯᱟᱹᱦᱤᱞ ᱠᱷᱚᱱ ᱡᱟᱦᱟᱸ ᱠᱚ ᱥᱟᱯᱲᱟᱣ ᱟᱹᱜᱩ ᱟᱠᱟᱫᱟ
ᱦᱮᱸ
ᱚᱱᱠᱟ ᱠᱚ ᱢᱟᱱᱮ ᱟᱹᱞᱤᱧ ᱦᱚᱸ ᱵᱟᱝᱞᱤᱧ ᱵᱟᱲᱟᱭ ᱜᱮᱭᱟ ᱛᱟᱞᱦᱮ ᱚᱱᱮ ᱚᱱᱠᱟ ᱠᱟᱛᱮᱜ ᱜᱮ ᱢᱟᱱᱮ ᱟᱵᱚᱣᱟᱜ ᱡᱟᱦᱟᱸ ᱵᱟᱦᱟ ᱵᱚᱸᱜᱟ ᱠᱚ ᱦᱩᱭᱩᱜᱼᱟ ᱚᱱᱟ ᱦᱤᱞᱟᱜ ᱢᱟᱱᱮ ᱚᱱᱟ ᱫᱚᱵᱚᱱ ᱯᱟᱨᱚᱢ ᱟᱹᱜᱩᱭᱟ᱾ ᱛᱟᱞᱦᱮ ᱜᱚᱝᱠᱮ ᱫᱟᱸᱥᱟᱭ ᱵᱚᱸᱜᱟ ᱫᱚ ᱪᱮᱫ ᱞᱮᱠᱟ ᱦᱳᱭᱳᱜ ᱜᱮᱭᱟ?
ᱜᱚᱢᱠᱮ ᱫᱟᱸᱥᱟᱭ ᱵᱚᱸᱜᱟ ᱫᱚ ᱦᱳᱭ ᱢᱟ ᱟᱞᱮ ᱥᱮᱱ ᱦᱚᱸ ᱦᱳᱭᱳᱜ ᱜᱮᱭᱟ ᱟᱫᱚ ᱜᱚᱢᱠᱮ ᱟᱹᱞᱤᱧ ᱢᱟ ᱫᱟᱸᱥᱟᱭ ᱵᱚᱸᱜᱟ ᱢᱟ ᱪᱟᱞᱟᱣ ᱢᱟᱹᱞᱤᱧ ᱪᱟᱞᱟᱣ ᱠᱟᱱ ᱜᱮᱭᱟ᱾
ᱦᱟᱹᱭ᱾
ᱧᱟ ᱫᱚ ᱚᱱᱟ ᱯᱟᱹᱦᱤᱞ ᱞᱮᱠᱟᱜᱮ ᱡᱟᱦᱟᱸ ᱫᱚ ᱚᱱᱟ ᱵᱷᱩᱣᱝ ᱠᱚᱛᱮ ᱫᱟᱥᱟᱭ
ᱟᱪᱪᱷᱟ ᱜᱚᱝᱠᱮ ᱦᱳᱭ ᱟᱹᱞᱤᱧ ᱱᱚᱣᱟ ᱞᱟᱹᱭ ᱞᱮᱫᱟ ᱡᱮ ᱟᱵᱚ ᱫᱟᱸᱥᱟᱭ ᱵᱚᱸᱜᱟ ᱨᱮ ᱡᱟᱦᱟᱸ ᱫᱟᱸᱥᱟᱭ ᱮᱱᱮᱡ ᱵᱚᱱ ᱪᱟᱞᱟᱜᱼᱟ ᱚᱱᱟ ᱪᱮᱫ ᱠᱷᱟᱹᱛᱤᱨ ᱵᱚᱱ ᱪᱟᱞᱟᱜᱼᱟ ᱚᱱᱟ ᱟᱹᱵᱤᱱ ᱵᱤᱱ ᱵᱟᱲᱟᱭᱟ ᱥᱮ ᱵᱟᱝ?
ᱜᱚᱝᱠᱮ ᱚᱱᱟ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ᱾
ᱟᱪᱪᱷᱟ ᱟᱪᱪᱷᱟ ᱛᱟᱦᱞᱮ ᱟᱹᱞᱤᱧ ᱦᱩᱰᱤᱧ ᱦᱩᱰᱤᱧ ᱢᱟᱪᱷᱟ ᱛᱮ ᱞᱤᱧ ᱞᱟᱹᱭ ᱟᱵᱤᱱ ᱠᱟᱱᱟ ᱚᱱᱟ ᱠᱟᱹᱴᱤᱡ ᱟᱸᱡᱚᱢ ᱵᱤᱱ ᱦᱳᱭ ᱥᱮ?
ᱦ ᱟᱪᱪᱷᱟ
ᱦᱳᱭ ᱟᱵᱚ ᱵᱚᱱ ᱫᱟᱸᱥᱟᱭ ᱵᱚᱸᱜᱟ ᱵᱚᱱ ᱪᱟᱞᱟᱜᱼᱟ ᱟᱵᱚ ᱵᱚᱱ ᱟᱵᱚᱨᱮᱱ ᱡᱟᱦᱟᱸᱭ ᱯᱟᱹᱦᱤᱞ ᱯᱟᱹᱦᱤᱞ ᱨᱮᱵᱚᱱ ᱟᱸᱡᱚᱢ ᱟᱸᱡᱚᱢ ᱥᱟᱨᱤᱭ ᱠᱮᱫᱟ ᱡᱮ ᱟᱵᱚ ᱨᱮᱱ ᱡᱟᱦᱟᱸ ᱵᱩᱦᱤᱱ ᱠᱤᱱ ᱛᱟᱦᱮᱸ ᱠᱟᱱᱟ ᱵᱟᱨ ᱵᱟᱨ ᱦᱚᱲ ᱦᱮᱥᱮ ᱩᱱᱠᱤᱱ ᱮᱴᱟᱜ ᱯᱟᱹᱨᱤᱥ ᱠᱚ ᱟᱹᱛᱠᱤᱨ ᱞᱮᱫ ᱠᱤᱱ ᱠᱤᱱᱟ ᱛᱟᱦᱚᱞᱮ ᱟᱵᱚ ᱫᱚ ᱩᱱᱠᱩ ᱯᱟᱸᱡᱟ ᱜᱮᱵᱚᱱ ᱪᱟᱞᱟᱣ ᱞᱮᱱᱟ ᱫᱟᱸᱥᱟᱭ ᱮᱱᱮᱡ ᱧᱩᱛᱩᱢ ᱛᱮ
ᱮᱸ
ᱜᱮᱸᱫᱟᱜ ᱫᱷᱩᱛᱤ ᱠᱟᱛᱮᱜ ᱦᱮᱸᱥᱮ ᱡᱟᱦᱟᱸ ᱟᱵᱚᱣᱟᱜ ᱵᱷᱟᱹ ᱛᱟᱦᱮᱸ ᱠᱟᱱᱟ ᱚᱱᱟ ᱨᱮᱫᱚ ᱟᱵᱚ ᱡᱟᱦᱟᱸ ᱦᱚᱛᱚᱫ ᱛᱟᱦᱮᱸ ᱠᱟᱱ ᱛᱟᱵᱚᱱᱟ ᱦᱮᱸ ᱥᱮ ᱦᱳᱭ ᱥᱮ ᱚᱱᱟ ᱦᱚᱛᱚᱫ ᱵᱷᱤᱛᱤᱨ ᱨᱮᱜᱮ ᱟᱵᱚ ᱥᱟᱨ ᱫᱚᱵᱚᱱ ᱪᱩᱠᱩ ᱪᱩᱠᱩ ᱠᱟᱜ ᱠᱟᱱ ᱛᱟᱦᱮᱼᱟ᱾ ᱟᱨ ᱚᱱᱟ ᱚᱱᱟ ᱛᱮᱵᱚᱱ ᱵᱷᱩᱣᱟᱹᱝ ᱵᱚᱱ ᱞᱟᱹᱭᱮᱫ ᱛᱟᱦᱮᱸᱫᱼᱟ᱾
ᱮᱸᱪ
ᱦᱳᱭ ᱟᱨ ᱡᱟᱦᱟᱸ ᱟᱵᱚᱣᱟᱜ ᱦᱳᱭᱳᱜ ᱠᱟᱱᱟ ᱠᱟᱥᱟ ᱨᱟᱣᱟ ᱚᱱᱟ ᱚᱱᱟ ᱚᱱᱟ ᱛᱩᱢ ᱛᱮ ᱟᱵᱚ ᱵᱚᱱ ᱥᱮᱨᱮᱧ ᱤᱫᱤᱭᱮᱫ ᱛᱟᱦᱮᱸᱜᱼᱟ ᱦᱟᱭᱨᱮ ᱦᱟᱭᱨᱮ ᱠᱟᱛᱮᱜ
ᱦᱩᱸ ᱟᱪᱪᱷᱟ ᱜᱚᱝᱠᱮ ᱦᱮᱸᱻ
ᱟᱵᱚ ᱫᱟᱸᱥᱟᱭ ᱵᱚᱸᱜᱟ ᱵᱚᱱ ᱪᱟᱞᱟᱜᱼᱟ ᱟᱨ ᱵᱟᱨ ᱯᱮ ᱢᱟᱥ‌ ᱯᱚᱨᱮ ᱜᱮ ᱦᱟᱸᱜ ᱟᱵᱚ ᱦᱟᱸᱜ ᱵᱚᱱ ᱪᱟᱞᱟᱜ-ᱟ ᱫᱟᱥᱟᱭ ᱵᱚᱸᱜᱟ ᱮᱱᱮᱡ ᱦᱳᱭ ᱟᱹᱵᱤ ᱟᱹᱵᱤᱱ ᱦᱚᱸ ᱵᱤᱱ ᱪᱟᱞᱟᱣ ᱵᱟᱲᱟ ᱟᱠᱟᱱ ᱜᱮᱭᱟ᱾ ᱢᱮᱱᱠᱷᱟᱱ ᱢᱟᱱᱮ ᱪᱮᱫ ᱠᱷᱟᱹᱛᱤᱨ ᱵᱚᱱ ᱪᱟᱞᱟᱜᱼᱟ ᱚᱱᱟ ᱫᱚ ᱦᱟᱜ ᱟᱹᱞᱤᱧ ᱞᱤᱧ ᱵᱩᱡᱽ ᱫᱟᱲᱮᱜ ᱠᱟᱱᱟ ᱡᱮ ᱦᱩᱸ ᱛᱚ ᱟᱹᱞᱤᱧ ᱦᱚᱸ ᱵᱟᱝ ᱞᱤᱧ ᱵᱟᱲᱟᱭᱟ ᱟᱹᱞᱤᱧ ᱦᱚᱸ ᱵᱟᱝ ᱞᱤᱧ ᱵᱟᱲᱟᱭᱟ ᱡᱮ ᱪᱮᱫ ᱠᱷᱟᱹᱛᱤᱨ ᱟᱵᱚ ᱵᱚᱱ ᱪᱟᱞᱟᱜ ᱜᱮᱭᱟ ᱢᱮᱱᱠᱷᱟᱱ ᱦᱟᱯᱲᱟᱢ ᱠᱚᱴᱷᱮᱱ ᱟᱸᱡᱚᱢ ᱵᱟᱲᱟ ᱦᱩᱭ ᱟᱠᱟᱱᱟ ᱚᱱᱠᱟ ᱟᱹᱞᱤᱧ ᱫᱚ ᱞᱟᱹᱴᱩ ᱧᱚᱜ ᱢᱟᱪᱷᱟ ᱛᱮᱜᱮ ᱞᱤᱧ ᱟᱸᱡᱚᱢ ᱟᱠᱟᱫᱟ ᱟᱫᱚ ᱚᱱᱟᱜᱮ ᱟᱹᱞᱤᱧ ᱫᱚ ᱦᱩᱰᱤᱧ ᱧᱚᱜ ᱠᱟᱛᱷᱟ ᱛᱮᱞᱤᱧ ᱞᱟᱹᱭ ᱥᱟᱹᱨᱤᱭᱟᱹᱵᱤᱱᱟ
ᱦᱮᱸ ᱤᱱᱠᱟᱹ ᱦᱮᱸ ᱟᱹᱞᱤᱧ ᱦᱚᱞᱤᱧ ᱪᱟᱞᱟᱣ ᱫᱚᱞᱤᱧ ᱪᱟᱞᱟᱣ ᱟᱠᱟᱱᱟ ᱡᱮ ᱪᱮᱫ ᱠᱷᱟᱹᱛᱤᱨ ᱞᱤᱼᱼ ᱪᱮᱫ ᱠᱷᱟᱹᱛᱤᱨ ᱠᱚ ᱪᱟᱞᱟᱜᱼᱟ ᱚᱱᱟ ᱫᱚ ᱦᱟᱸᱜ ᱵᱟᱹᱞᱤᱧ ᱵᱟᱲᱟᱭ ᱜᱚᱫ ᱟᱠᱟᱫᱼᱟ ᱵᱤᱱ ᱞᱟᱹᱭ ᱞᱟᱹᱭ ᱧᱚᱜ ᱟᱹᱞᱤ ᱛᱮ ᱠᱟᱹᱴᱤᱡ ᱤᱧ ᱵᱟᱲᱟᱭ ᱜᱚᱫ ᱠᱮᱜᱼᱟ
ᱟᱪᱪᱷᱟ ᱟᱪᱪᱷᱟ ᱮᱠᱫᱚᱢ ᱜᱚᱢᱠᱮ ᱦᱳᱭ ᱚᱱᱟ ᱠᱚᱫᱚ ᱟᱵᱚ ᱢᱟᱱᱮ ᱟᱵᱚᱣᱟᱜ ᱢᱟᱱᱮ ᱚᱱᱠᱟ ᱠᱤᱪᱷ ᱜᱟᱱ ᱟᱵᱚᱣᱟᱜ ᱞᱟᱹᱠᱛᱤᱭᱟᱱ ᱟᱹᱨᱤᱪᱟᱹᱞᱤ ᱢᱮᱱᱟᱜ ᱛᱟᱵᱚᱱᱟ ᱥᱮ ᱵᱚᱸᱜᱟ ᱵᱩᱨᱩ ᱠᱚ ᱱᱤᱼᱼ ᱡᱮᱢᱚᱱ ᱫᱟᱸᱥᱟᱭ ᱵᱚᱸᱜᱟ ᱥᱚᱨᱦᱟᱭ ᱵᱚᱸᱜᱟ ᱵᱟᱦᱟ ᱵᱚᱸᱜᱟ ᱦᱳᱭ ᱚᱱᱟᱠᱚ ᱟᱵᱚ ᱵᱟᱲᱟᱭ ᱞᱟᱹᱠᱛᱤᱭᱟᱵᱚᱱ ᱠᱟᱱᱟ ᱟᱹᱞᱤᱧ ᱦᱚᱸ ᱩᱱᱟᱹᱜ ᱵᱮᱥ ᱠᱷᱟᱨ ᱫᱚ ᱵᱟᱹᱞᱤᱧ ᱵᱟᱲᱟᱭᱟ ᱢᱮᱱᱠᱷᱟᱱ ᱡᱟᱦᱟᱸ ᱩᱰᱟᱹᱝ ᱞᱤᱧ ᱵᱟᱲᱟᱭᱟ ᱚᱱᱟ ᱠᱟᱹᱴᱤᱡ ᱞᱤᱧ ᱞᱟᱹᱭ ᱥᱟᱹᱨᱤᱭᱟᱹᱵᱤᱱᱟ ᱦᱳᱭ ᱥᱮ ᱟᱨ ᱜᱚᱝᱠᱮ ᱥᱚᱨᱦᱟᱭ ᱵᱚᱸᱜᱟ ᱛᱟᱦᱞᱮ ᱠᱟᱹᱴᱤᱡ ᱵᱮᱱ ᱞᱟᱹᱭᱼᱟᱜ ᱠᱷᱟᱱ ᱵᱷᱟᱹᱞᱤ ᱠᱚᱜ ᱫᱚ
ᱦᱮᱸ ᱥᱚᱦᱨᱟᱭ ᱦᱟᱸᱜ
ᱦᱮᱸ
ᱥᱚᱦᱨᱟᱭ ᱢᱚᱬᱮ ᱥᱤᱧ ᱢᱚᱬᱮ ᱧᱤᱫᱟᱹ ᱟᱪᱪᱷᱟ ᱦᱩᱸ ᱥᱚᱦᱨᱟᱭ ᱢᱟ ᱜᱚᱴᱟ ᱜᱮᱵᱚᱱ ᱥᱚᱦᱨᱟᱭ ᱵᱟᱲᱟᱭᱮᱫ ᱜᱮᱭᱟ᱾ ᱠᱤᱵᱚᱱ ᱢᱟᱱᱟᱣ ᱜᱮᱭᱟ ᱟᱵᱚᱣᱟᱜ ᱯᱟᱹᱨᱥᱤ ᱨᱮᱭᱟᱜ ᱤᱭᱟᱹ ᱜᱮ ᱠᱟᱱ ᱛᱟᱵᱚᱱᱟ
ᱦᱳᱭ
ᱟᱫᱚ ᱡᱚᱛᱚ ᱜᱚᱴᱟ ᱥᱮᱱ ᱢᱟᱛᱚ ᱥᱚᱢᱟᱱ ᱢᱚᱛᱚ ᱦᱟᱸᱜ ᱵᱟᱵᱚᱱ ᱢᱟᱱᱟᱣ ᱜᱮᱭᱟ ᱛᱚ ᱚᱠᱚᱭ ᱚᱠᱟ ᱥᱮᱱ ᱚᱠᱟ ᱟᱵᱚᱨᱮᱱ ᱯᱟᱹᱨᱥᱤ ᱯᱟᱹᱨᱥᱤ ᱢᱟ ᱮᱠᱤ ᱜᱮᱭᱟ ᱛᱟᱵᱚᱱ ᱨᱮᱦᱚᱸ